ᱦᱮᱞᱳ
ᱦᱮᱞᱳ ᱦᱮᱸ ᱟᱸᱡᱚᱢᱚᱜ ᱠᱟᱱ ᱛᱟᱞᱟᱝ᱾
ᱦᱳᱭ ᱟᱸᱡᱚᱢᱚᱜ ᱠᱟᱱᱟ᱾
ᱟᱪᱪᱷᱟ ᱟᱪᱪᱷᱟ ᱦᱮᱸ ᱴᱷᱤᱠ ᱜᱮᱭᱟ ᱟᱡᱚᱢᱚᱜ ᱠᱟᱱᱟ ᱟᱡᱚᱢᱚᱜ ᱠᱟᱱᱟ᱾
ᱦᱳᱭ ᱟᱫᱚ ᱛᱟ
ᱪᱮᱫ ᱞᱟᱝ ᱨᱚᱯᱚᱲ ᱠᱟᱱ ᱛᱟᱦᱮᱸᱜᱼᱟ ᱚᱱᱟ ᱾
ᱦᱳᱭ ᱪᱮᱞᱟᱝ ᱨᱚᱯᱚᱲ ᱠᱟᱱ ᱛᱟᱦᱮᱸᱫᱼᱟ ᱾
ᱦᱳᱭ ᱚᱱᱟ ᱜᱮᱞᱤᱧ ᱞᱟᱹᱭᱮᱫ ᱪᱮᱫ ᱞᱟᱝ ᱨᱚᱯᱚᱲ ᱠᱟᱱ ᱛᱟᱦᱮᱸᱫ, ᱟᱨ ᱪᱮᱫ ᱞᱟᱝ ᱨᱚᱯᱚᱲᱟ ᱛᱟᱦᱚᱞᱮ ᱮᱸᱰᱮ ᱠᱷᱟᱱ ᱱᱤᱛᱚᱜ ᱫᱚ ᱾
ᱦᱮᱸ ᱦᱮᱸ ᱨᱚᱯᱚᱲ ᱫᱚ ᱱᱚᱝᱠᱟ ᱜᱮ ᱡᱟᱦᱟᱱᱟᱜ ᱜᱮ ᱨᱚᱯᱚᱲ ᱞᱮᱠᱷᱟᱱ ᱜᱮ, ᱚᱱᱠᱟ ᱠᱚᱫᱚ ᱤᱭᱟᱹ ᱫᱚ ᱵᱟᱝᱼᱟ ᱡᱟᱦᱟᱸ᱾
ᱦᱳᱭ ᱦᱳᱭ ᱾ ᱱᱚᱝᱠᱟ ᱛᱮᱢᱟ ᱟᱭᱢᱟ ᱨᱚᱯᱚᱲ ᱞᱮᱱᱠᱟᱱᱡ ᱢᱟ, ᱠᱟᱛᱷᱟ ᱠᱚᱢᱟ ᱟᱡ ᱛᱮᱜᱮ ᱛᱚᱸᱜᱮ ᱥᱮᱱᱚᱜ ᱜᱮᱭᱟ᱾
ᱦᱳᱭ ᱦᱳᱭ ᱦᱳᱭ ᱾
ᱦᱳᱭ
ᱟᱫᱚ ᱦᱚᱸᱼᱚ ᱱᱚᱝᱠᱟ ᱚᱱᱮ ᱞᱟᱝ ᱨᱚᱯᱚᱲ ᱠᱟᱱ ᱛᱟᱦᱮᱸᱫ ᱡᱮᱫᱠᱷᱚᱱ ᱢᱚᱬᱮ ᱥᱮᱨᱢᱟ ᱨᱮᱵᱚᱱ ᱢᱟᱸᱜ ᱢᱚᱬᱮ ᱠᱚ ᱵᱟᱦᱟ ᱠᱚ, ᱟᱫᱚ ᱚᱱᱟ ᱨᱮᱱᱟᱜ ᱠᱟᱨᱚᱱ ᱫᱚ ᱚᱱᱮ ᱚᱱᱟ ᱜᱮ ᱡᱮ ᱯᱨᱚᱛᱮᱠ ᱵᱚᱪᱷᱚᱨ ᱫᱚ ᱡᱚᱛᱚ ᱦᱚᱲ ᱰᱷᱮᱨ ᱰᱷᱮᱨ ᱟᱵᱚ ᱢᱟ ᱱᱚᱜᱼᱚ ᱱᱚᱠᱟ ᱟᱹᱛᱩ ᱫᱤᱥᱚᱢ ᱨᱮ ᱡᱟᱦᱟᱸᱭ ᱠᱚ ᱛᱟᱦᱮᱱ ᱜᱮᱭ ᱩᱱᱟᱹᱜ ᱪᱟᱥᱵᱟᱥ ᱵᱟᱹᱱᱩᱜᱼᱟ ᱥᱮ, ᱤᱱᱠᱟᱢ ᱦᱚᱸ ᱵᱟᱹᱱᱩᱜᱼᱟ᱾
ᱦᱳᱭ᱾
ᱟᱫᱚ ᱚᱱᱟ ᱠᱷᱟᱹᱛᱤᱨ ᱜᱮ ᱟᱨ ᱠᱟᱨᱚᱱ ᱚᱱᱟ ᱨᱮᱫᱚ ᱦᱟᱸᱜ ᱪᱟᱸᱫᱟ ᱵᱷᱮᱸᱫᱟ ᱠᱚ ᱰᱷᱮᱨ ᱜᱮ ᱞᱟᱜᱟᱜᱼᱟ᱾ ᱛᱟᱨᱯᱚᱨ ᱫᱤᱛᱤᱭᱚ ᱠᱟᱛᱷᱟ ᱦᱩᱭᱩᱜ ᱠᱟᱱᱟ, ᱛᱚᱢᱟᱨ ᱯᱮᱲᱟ ᱯᱟᱹᱲᱦᱟᱹ ᱠᱚᱢ ᱦᱚᱸᱦᱚᱸ ᱡᱟᱣᱨᱟ ᱠᱚᱜᱮᱭᱟ, ᱩᱱᱠᱩᱣᱟᱜ ᱡᱚᱢ ᱧᱩᱸ ᱦᱚᱸ ᱵᱩᱡᱷᱟᱹᱣ ᱦᱩᱸᱭᱩᱜ ᱛᱟᱢᱟ ᱾ ᱞᱩᱜᱲᱤ ᱞᱟᱯᱚ ᱢᱮᱱᱟᱜᱼᱟ ᱦᱮᱸᱥᱮ ᱾ ᱟᱹᱰᱤᱜᱟᱱ ᱠᱷᱚᱨᱪᱟ ᱪᱚ ᱢᱮᱱᱟᱜᱼᱟ᱾ ᱟᱫᱚ ᱚᱱᱟ ᱠᱷᱟᱹᱛᱤᱨ ᱜᱮ ᱟᱞᱮ ᱥᱮᱫ ᱫᱚ ᱱᱚᱝᱠᱟ ᱯᱨᱚᱛᱮᱠ ᱵᱚᱪᱷᱚᱨ ᱫᱚ ᱵᱟᱝ ᱠᱚᱨᱟᱣ ᱦᱩᱸᱭᱩᱜ ᱜᱮᱭᱟ᱾ ᱡᱟᱛᱮ ᱢᱚᱬᱮ ᱥᱮᱨᱢᱟ ᱨᱮ ᱢᱤᱫ ᱫᱷᱟᱹᱣ ᱠᱚᱨᱟᱣ ᱦᱩᱭᱩᱜᱼᱟ᱾ ᱠᱤᱱᱛᱩ ᱵᱷᱟᱹᱜᱤ ᱫᱷᱟᱹᱨᱟ ᱠᱚᱨᱟᱣ ᱦᱩᱭᱩᱜᱼᱟ ᱟᱨᱠᱤ ᱾ ᱡᱟᱛᱮ ᱯᱮᱲᱟ ᱯᱟᱹᱲᱦᱟᱹ ᱦᱚᱸᱠᱚ ᱨᱟᱹᱥᱠᱟᱹ ᱫᱟᱲᱮ ᱭᱟᱜ ᱢᱟ ᱚᱲᱟᱜ ᱦᱚᱲ ᱵᱚᱱ ᱨᱟᱹᱥᱠᱟᱹ ᱫᱟᱲᱮᱭᱟᱜ ᱢᱟ, ᱟᱵᱚᱣᱟᱜ ᱥᱚᱢᱟᱡᱽ ᱨᱮᱱᱟᱜ ᱦᱚᱸ ᱡᱷᱚᱛᱚᱱᱟᱜ ᱠᱟᱹᱢᱤ ᱦᱚᱨᱟ ᱴᱷᱤᱠ ᱴᱷᱟᱠ ᱦᱩᱭᱩᱜ ᱢᱟ ᱟᱨᱠᱤ᱾ ᱦᱮᱸ, ᱟᱫᱚ ᱟᱯᱮ ᱥᱮᱫ ᱫᱚ ᱦᱟᱸᱜ ᱪᱮᱫ ᱞᱮᱠᱟ ᱛᱟᱦᱚᱞᱮ ᱜᱚᱝᱠᱮ?
ᱦᱳᱭ ᱟᱫᱚ ᱟᱞᱮ ᱥᱮᱫ ᱦᱚᱸ ᱚᱱᱟ ᱠᱚ ᱚᱡᱮ ᱛᱮᱜᱮ ᱡᱟᱹᱱᱤᱡ ᱠᱷᱟᱱ ᱾ ᱦᱮᱸ ᱱᱚᱝᱠᱟ ᱜᱮ ᱢᱚᱬᱮ ᱥᱮᱨᱢᱟ ᱜᱮᱠᱚ ᱠᱚᱨᱟᱣ ᱟᱹᱜᱩᱭᱮᱫᱟ ᱾ ᱟᱫᱚ ᱦᱳᱭᱛᱚ ᱱᱚᱣᱟ ᱫᱚ ᱟᱫᱚ ᱟᱹᱰᱤ ᱯᱟᱹᱦᱤᱞ ᱠᱷᱚᱱ ᱾ ᱠᱷᱚᱱ ᱜᱮ ᱱᱚᱝᱠᱟ ᱜᱮ ᱧᱮᱞᱚᱜ ᱠᱟᱱᱟ ᱛᱚ, ᱡᱟᱹᱱᱤᱡ ᱠᱷᱟᱱ ᱚᱱᱟ ᱠᱚ ᱠᱟᱨᱚᱱ ᱠᱟᱱ ᱜᱮᱭᱟ ᱾ ᱯᱟᱹᱦᱤᱞ ᱠᱷᱚᱱ ᱠᱷᱚᱱ ᱜᱮ, ᱦᱮᱸ᱾
ᱦᱳᱭ ᱦᱳᱭ ᱾ ᱟᱫᱚ ᱵᱟᱝᱼᱟ, ᱟᱹᱰᱤ ᱜᱟᱱ ᱡᱟᱭᱜᱟ ᱨᱮ ᱱᱚᱝᱠᱟ ᱦᱚᱸ ᱧᱮᱞ ᱟᱠᱟᱱ ᱜᱮᱭᱟ ᱢᱚᱬᱮ ᱥᱮᱨᱢᱟ ᱵᱚᱫᱚᱞ ᱛᱮ ᱯᱮ ᱥᱮᱨᱢᱟ ᱦᱚᱸᱠᱚ ᱠᱚᱨᱟᱣ ᱜᱮᱭᱟ᱾ ᱠᱤᱱᱛᱩ ᱟᱹᱰᱤ ᱜᱟᱱ ᱟᱹᱛᱩ ᱨᱮ ᱟᱨᱦᱚᱸ ᱠᱚ ᱠᱚᱨᱟᱣ ᱜᱮᱭᱟ, ᱡᱮ ᱯᱨᱚᱛᱮᱠ ᱵᱚᱪᱷᱚᱨ ᱜᱮᱠᱚ ᱮᱱᱮᱡ ᱥᱮᱨᱮᱧᱟᱜ ᱜᱮᱭᱟ᱾ ᱟᱫᱚ ᱚᱱᱟ ᱦᱚᱸ ᱵᱷᱟᱹᱜᱤ ᱠᱟᱛᱷᱟ ᱠᱟᱱ ᱜᱮᱭᱟ᱾ ᱟᱠᱚᱣᱟᱜ ᱥᱟᱢᱚᱨᱛᱷᱚ ᱢᱮᱱᱟᱜᱼᱟ, ᱠᱚᱨᱟᱣ ᱫᱟᱲᱮᱭᱟᱜ ᱠᱟᱱᱟ ᱠᱚ᱾ ᱦᱮᱸ᱾ ᱟᱠᱚᱣᱟᱜ ᱡᱩᱢᱤᱫ ᱢᱮᱱᱟᱜᱼᱟ ᱚᱱᱠᱟ ᱜᱮ, ᱛᱚ ᱟᱫᱚ ᱡᱷᱚᱛᱚ ᱟᱹᱛᱩ ᱦᱚᱲ ᱢᱟ ᱚᱱᱠᱟ ᱢᱟ ᱵᱟᱠᱚ ᱯᱚᱥᱤᱵᱚᱞ ᱫᱟᱲᱮᱭᱟᱜᱼᱟ ᱥᱮ ᱾ ᱟᱵᱤᱱᱟᱜ ᱱᱮᱴᱳᱣᱟᱨᱠ ᱯᱨᱚᱵᱽᱞᱮᱢᱚᱜ ᱠᱟᱱᱟ ᱥᱮ, ᱪᱮᱫ ᱞᱮᱠᱟ ᱜᱚᱝᱠᱮ?
ᱦᱮᱸ ᱪᱚ
ᱦᱮᱸ, ᱱᱤᱛᱚᱜ ᱞᱟᱹᱭ ᱵᱤᱱ ᱢᱟ ᱾
ᱦᱮᱸ, ᱠᱟᱹᱴᱤᱡ ᱱᱮᱴᱚᱣᱟᱨᱠ ᱢᱚᱱᱮ ᱦᱚᱭ ᱤᱥᱩ ᱦᱩᱭᱩᱜ ᱠᱟᱱ ᱛᱟᱵᱤᱱᱟ᱾ ᱨᱚᱲ ᱵᱤᱱ ᱢᱟ ᱱᱤᱛᱚᱜ ᱦᱟᱸᱜ᱾
ᱦᱮᱸ ᱟᱸᱡᱚᱢᱚᱜ ᱠᱟᱱᱟ ᱱᱤᱛᱚᱜ?
ᱦᱮᱸ ᱦᱮᱸ ᱴᱷᱤᱠ ᱜᱮᱭᱟ ᱱᱤᱛᱚᱜ ᱫᱚ ᱴᱷᱤᱠ ᱜᱮ ᱟᱡᱚᱢᱚᱜ ᱠᱟᱱᱟ᱾
ᱚ ᱾ ᱟᱫᱚ ᱞᱟᱹᱭᱮᱜ ᱟᱹᱞᱤᱧ ᱡᱮ ᱟᱯᱮ ᱱᱚᱝᱠᱟ ᱟᱹᱛᱩ ᱫᱚ ᱟᱹᱰᱤ ᱢᱟᱱᱮ ᱨᱟᱹᱥᱤ ᱟᱹᱛᱩ ᱠᱟᱱ ᱜᱮᱭᱟ ᱥᱮ ᱱᱚᱝᱠᱟ ᱦᱩᱰᱤᱧ ᱜᱮᱭᱟ?
ᱵᱟᱝᱟ ᱨᱟᱥᱤ ᱫᱚᱞᱮ ᱨᱟᱥᱤ ᱟᱹᱛᱩ ᱜᱮᱭᱟ, ᱠᱤᱱ ᱛᱩ ᱮᱱᱦᱚᱸ ᱢᱟᱱᱮ ᱱᱮᱛᱟᱨ ᱫᱚ ᱵᱟᱨᱭᱟ ᱴᱚᱞᱟ ᱟᱠᱟᱱᱟᱞᱮ ᱛᱚ᱾ ᱱᱮᱛᱟᱨ ᱫᱚ ᱵᱟᱝᱟ ᱟᱹᱰᱤ ᱫᱤᱱ ᱨᱮᱜᱮ, ᱟᱫᱚ ᱟᱞᱮ ᱡᱟᱦᱟᱸ ᱴᱚᱞᱟ ᱚᱱᱟ ᱨᱮᱫᱚ ᱩᱱᱟᱹᱜ ᱫᱚ ᱵᱟᱞᱮ ᱨᱟᱥᱤᱭᱟ ᱟᱨᱠᱤ, ᱚᱱᱟ ᱨᱮᱫᱚ ᱠᱷᱩᱵ ᱠᱚᱢ ᱜᱮᱭᱟᱞᱮ ᱠᱤᱱᱛᱩ ᱟᱹᱰᱤᱞᱮ ᱡᱩᱢᱤᱫ ᱜᱮᱭᱟ ᱾ ᱠᱚᱢ ᱨᱮᱦ ᱞᱮ, ᱦᱮᱸ ᱳᱭ ᱢᱮᱱᱟᱜ ᱟᱞᱮ ᱫᱚ ᱢᱮᱱᱟᱜ ᱞᱮᱭᱟ ᱠᱩᱲᱤ ᱛᱷᱮᱠᱮ ᱯᱚᱸᱪᱤᱥᱴᱤ ᱚᱲᱟᱜ ᱱᱮᱛᱟᱨ ᱫᱚ ᱦᱩᱭ ᱠᱟᱱᱟ, ᱠᱤᱱᱛᱩ ᱟᱹᱰᱤᱞᱮ ᱡᱩᱢᱤᱫ ᱜᱮᱭᱟ ᱟᱨᱠᱤ᱾ ᱡᱚᱛᱚᱱᱟᱜ ᱜᱮ ᱨᱟᱹᱥᱠᱟᱹ ᱨᱚᱢᱚᱡᱽ ᱥᱟᱞᱟᱜ ᱜᱮᱞᱮ ᱢᱟᱱᱟᱣ ᱵᱟᱛᱟᱣ ᱜᱮᱭᱟ ᱠᱚᱨᱟᱣ ᱟᱹᱜᱩ ᱠᱟᱜ ᱟᱞᱮ ᱠᱚᱨᱟᱣ ᱜᱮᱭᱟᱞᱮ ᱟᱨᱠᱤ ᱾ ᱛᱟᱨᱯᱚᱨᱮ ᱱᱚᱝᱠᱟ ᱯᱷᱩᱴᱵᱚᱞ ᱠᱷᱮᱞ ᱠᱚᱦᱚᱸᱞᱮ ᱠᱚᱨᱟᱣ ᱵᱟᱲᱟ ᱦᱚᱪᱚᱭ ᱜᱮᱭᱟ ᱟᱨᱠᱤ᱾
ᱦᱚ, ᱟᱫᱚ ᱛᱟᱦᱚᱞᱮ ᱟᱵᱤᱱ ᱫᱚ ᱱᱚᱠᱟ ᱯᱷᱩᱴᱵᱚᱞ ᱠᱚᱫᱚ ᱵᱤᱱ ᱠᱷᱮᱞᱚᱜ ᱜᱮᱭᱟ ᱥᱮ ᱵᱟ?
ᱦᱮᱸ ᱠᱷᱮᱞ ᱫᱩᱞᱤᱧ ᱠᱷᱮᱞ ᱵᱟᱲᱟᱭ ᱜᱮ ᱛᱟᱦᱮᱸᱜᱼᱟ, ᱠᱤᱱᱛᱩ ᱱᱤᱛᱚᱜ ᱫᱚ ᱵᱚᱨᱛᱚᱢᱟᱱ ᱫᱚ ᱟᱫᱚ ᱵᱟᱹᱜᱤᱭ ᱟᱠᱟᱜ ᱟᱹᱞᱤᱧ ᱦᱟᱸᱜ ᱾ ᱟᱨᱠᱤ ᱠᱷᱮᱞ ᱫᱚ ᱟᱹᱰᱤ ᱡᱳᱨ ᱜᱮᱞᱤᱧ ᱠᱷᱮᱞ ᱵᱟᱲᱟᱭ ᱛᱟᱦᱮᱸᱜᱼᱟ ᱛᱚ ᱟᱫᱚ ᱟᱵᱚ ᱢᱟ ᱨᱮᱸᱜᱮᱡ ᱚᱲᱮᱡ ᱦᱚᱲ ᱛᱚ, ᱟᱫᱚ ᱯᱷᱩᱴᱵᱚᱞ ᱠᱷᱮᱞ ᱢᱟ ᱩᱱᱟᱹᱜ ᱫᱤᱱ ᱢᱟ ᱪᱟᱹᱦᱤᱫᱟ ᱵᱟᱝ ᱛᱟᱦᱮᱸ ᱠᱟᱱᱟ᱾
ᱦᱳᱭ ᱾
ᱦᱳᱭ ᱾
ᱟᱫᱚ ᱱᱚᱝᱠᱟ ᱯᱷᱩᱴᱵᱚᱞ ᱠᱚᱯᱮ ᱠᱷᱮᱜ ᱦᱳᱭ ᱦᱳᱭ ᱾ ᱟᱫᱚ ᱯᱷᱩᱴᱵᱚᱞ ᱯᱷᱩᱴᱵᱚᱞ ᱠᱩᱯᱮ ᱟᱨ ᱱᱚᱝᱠᱟ ᱯᱮ ᱠᱷᱮᱞᱟ ᱦᱚᱪᱚᱭᱟ ᱟᱫᱚ ᱢᱟᱱᱮ ᱪᱮᱫ ᱠᱚ ᱢᱟᱱᱮ ᱪᱮᱫ ᱠᱚ ᱥᱤᱨᱯᱟᱹ ᱠᱚᱨᱮ ᱫᱚ ᱪᱮᱫ ᱠᱚ ᱡᱟᱹᱥᱛᱤ ᱯᱮ ᱫᱚᱦᱚᱭᱮᱫ ᱜᱮᱭᱟ ᱱᱮᱛᱟᱨ ᱫᱚ?
ᱟᱫᱚ ᱥᱤᱨᱯᱟᱹ ᱠᱚᱫᱚ ᱱᱚᱝᱠᱟ ᱪᱮᱫ ᱞᱮᱠᱟ ᱞᱤᱧ ᱞᱟᱹᱭᱟᱵᱤᱱᱟ ᱢᱟᱱᱮ ᱯᱩᱭᱥᱟᱹ ᱠᱚ ᱛᱟᱨᱯᱚᱨᱮ ᱟᱻ ᱚ ᱛᱚᱢᱟᱨ ᱟᱞᱮ ᱫᱷᱟᱨᱮ ᱯᱟᱥᱮ ᱠᱚᱨᱮ ᱡᱟᱦᱟᱸ ᱠᱚᱨᱮ ᱦᱩᱭᱩᱜ ᱜᱮ ᱯᱩᱭᱥᱟᱹ ᱛᱮ ᱠᱷᱮᱞ ᱦᱩᱭᱩᱜᱼᱟ ᱥᱩᱠᱨᱤ ᱠᱷᱮᱞ ᱦᱩᱭᱩᱜ ᱟ ᱠᱷᱟᱥᱤ ᱠᱚ ᱠᱷᱮᱞ ᱦᱩᱭᱩᱜᱼᱟ, ᱛᱟᱨᱯᱚᱨᱮ ᱛᱳᱢᱟᱨ ᱱᱚᱝᱠᱟ ᱵᱚ-ᱵᱨᱚᱭᱞᱟᱨ ᱠᱚ ᱠᱷᱮᱞ ᱦᱩᱭᱩᱜ ᱜᱮᱭᱟ, ᱮᱞᱟᱠᱟ ᱟᱹᱰᱤ ᱨᱚᱠᱚᱢ ᱟᱹᱰᱤ ᱨᱚᱠᱚᱢ ᱠᱷᱮᱞ ᱦᱩᱭᱩᱜ ᱜᱮᱭᱟ ᱟᱨᱠᱤ, ᱟᱫᱚ ᱟᱞᱮ ᱱᱚᱰᱮ ᱫᱚ ᱫᱚ ᱢᱳᱴᱟᱢᱩᱴᱤ ᱥᱮᱨᱢᱟ ᱨᱮ ᱵᱟᱨ ᱫᱷᱟᱣ ᱞᱮ ᱠᱷᱮᱞ ᱦᱚᱪᱚᱭ ᱜᱮᱭᱟ ᱾ ᱛᱚ ᱵᱟᱨ ᱫᱷᱟᱣ ᱫᱚ ᱢᱤᱫ ᱫᱷᱟᱣ ᱫᱚ ᱦᱟᱹᱯᱤᱭᱟᱞᱤ ᱞᱮᱠᱟ ᱡᱟᱦᱟᱸ ᱫᱚ ᱮᱠᱫᱚᱢ ᱚᱱᱟ ᱫᱚ ᱠᱟᱹᱴᱤᱡ ᱠᱟᱹᱴᱤᱡ ᱴᱤᱢ ᱠᱚ ᱟᱨᱠᱤ, ᱦᱮᱸ ᱥᱩᱨ ᱥᱩᱯᱩᱨ ᱴᱤᱢ ᱠᱚ ᱞᱟᱹᱜᱤᱫ ᱩᱱᱠᱩ ᱡᱟ ᱛᱮ ᱠᱷᱮᱞ ᱠᱚ ᱥᱮᱬᱟ ᱫᱟᱲᱮᱭᱟᱜ ᱢᱟ ᱥᱮᱠᱚ ᱢᱮᱥᱟ ᱫᱟᱲᱮᱭᱟᱜ ᱢᱟ ᱠᱷᱮᱞ ᱫᱟᱲᱮᱭᱟᱜ ᱢᱟᱠᱚ ᱟᱨᱠᱤ ᱾ ᱚᱱᱟ ᱫᱚ ᱵᱚᱭᱞᱟᱨ ᱠᱷᱮᱞ ᱞᱮᱠᱟᱱᱟᱜ ᱟᱨ ᱵᱟᱠᱷᱟᱱ ᱠᱚᱢ ᱧᱚᱜ ᱯᱩᱭᱥᱟᱹ ᱦᱚᱞᱮ ᱫᱚᱦᱚᱭᱟ ᱟᱴ ᱫᱚᱥ ᱦᱟᱡᱟᱨ ᱴᱟᱠᱟ ᱾ ᱦᱮᱸ ᱾ ᱠᱚᱢ ᱧᱚᱜ ᱮᱱᱴᱨᱤ ᱠᱚᱛᱮ ᱟᱨ ᱢᱤᱫ ᱫᱷᱟᱣ ᱫᱚ ᱚᱝᱠᱟ ᱢᱟᱨᱟᱝ ᱧᱚᱜ ᱠᱷᱮᱞ ᱦᱩᱭᱩᱜ ᱜᱮᱭᱟ ᱾ ᱚᱱᱟ ᱫᱚ ᱠᱟᱹᱴᱤᱡ ᱰᱷᱮᱨ ᱧᱚᱜ ᱠᱩᱲᱤ ᱯᱩᱪᱤᱥ ᱦᱟᱡᱟᱨ ᱥᱮ ᱛᱤᱨᱤᱥ ᱦᱟᱡᱟᱨ ᱜᱟᱱ ᱱᱚᱝᱠᱟ ᱯᱨᱟᱭᱤᱡ ᱛᱟᱦᱮᱱᱟ ᱾
ᱟᱪᱪᱷᱟ ᱾
ᱦᱩᱸ, ᱟᱯᱮ ᱚᱱᱛᱮ ᱫᱚ ᱵᱟᱭ ᱦᱩᱭ ᱵᱟᱲᱟᱜ ᱜᱮᱭᱟ ᱥᱮ ᱪᱮᱫ ᱞᱮ
ᱵᱟᱝ ᱟᱞᱮ ᱥᱮᱫ ᱦᱚᱸ ᱦᱩᱭᱩᱜ ᱜᱮᱭᱟ, ᱟᱞᱮ ᱥᱮᱫ ᱢᱟ ᱱᱚᱜᱼᱚᱭ ᱦᱟᱸᱜ ᱦᱮᱸ ᱜᱟᱯᱟ ᱢᱮᱭᱟᱝ ᱜᱮ ᱡᱟᱦᱟᱸᱭ ᱯᱚᱱᱫᱽᱨᱚᱭ ᱟᱜᱚᱥᱴ ᱩᱱ ᱚᱠᱛᱚ ᱜᱮ ᱦᱟᱸᱜ ᱢᱤᱫᱴᱮᱱ ᱠᱷᱮᱞᱟ ᱠᱚ ᱥᱟᱯᱲᱟᱣ ᱠᱟᱫᱟ ᱾ ᱦᱮᱸ ᱵᱟᱨ ᱫᱤᱱ ᱨᱮᱱᱟᱜ, ᱟᱫᱚ ᱚᱱᱟ ᱵᱟᱨ ᱟᱨᱚ ᱚᱱᱟ ᱠᱷᱮᱞᱟ ᱥᱟᱯᱲᱟᱣ ᱛᱟᱞᱟ ᱨᱮᱦᱚᱸ ᱟᱨᱚ ᱢᱤᱫᱴᱮᱱ ᱵᱷᱟᱞᱮ ᱡᱤᱱᱤᱥ ᱫᱚ ᱱᱚᱣᱟ ᱠᱟᱱᱟ ᱡᱮ ᱤᱱ ᱦᱤᱞᱳᱜ ᱫᱚ ᱢᱟᱱᱮ ᱡᱮᱫᱤᱱ ᱯᱷᱟᱭᱱᱮᱞ ᱠᱷᱮᱞᱟ ᱥᱮᱫᱤᱱ ᱟᱨ ᱠᱤ ᱢᱟᱱᱮ ᱟᱵᱚᱣᱟᱜ ᱡᱟᱦᱟᱸ ᱥᱟᱱᱛᱟᱲ ᱥᱚᱢᱟᱡᱽ ᱨᱮᱱᱟᱜ ᱡᱟᱦᱟᱸ ᱚᱱᱮ ᱮᱱᱮᱡ ᱥᱮᱨᱮᱧ ᱠᱚ ᱢᱮᱱᱟᱜ ᱟᱠᱟᱫᱟ᱾ ᱟᱫᱚ ᱚᱱᱟ ᱮᱱᱮᱡ ᱥᱮᱨᱮᱧ ᱨᱮᱱᱟᱜ ᱦᱚᱸ ᱦᱮᱯ ᱯᱨᱟᱣ ᱠᱚ ᱫᱚᱦᱚᱣ ᱟᱠᱟᱫᱟ ᱟᱨᱠᱤ᱾ ᱫᱚᱝ ᱫᱚᱝ ᱞᱟᱜᱽᱬᱮ, ᱵᱟᱦᱟ, ᱥᱚᱦᱨᱟᱭ ᱚᱱᱟ ᱠᱚ ᱟᱨᱠᱤ ᱮᱱᱮᱡ ᱥᱮᱨᱮᱧ ᱢᱮᱱᱟᱜᱼᱟ᱾ ᱟ ᱚᱱᱟᱨᱮ ᱥᱤᱨᱯᱟᱹ ᱦᱚᱠᱚ ᱫᱚᱦᱚ ᱟᱠᱟᱫᱟ ᱜᱮᱞ ᱦᱟᱡᱟᱨ, ᱮᱭᱟᱭ ᱦᱟᱡᱟᱨ ᱱᱚᱝᱠᱟ ᱢᱚᱬᱮ ᱦᱟᱡᱟᱨ᱾ ᱠᱟ ᱯᱤᱭᱟ ᱫᱚᱞ ᱟᱨᱠᱤ᱾
ᱟᱪᱪᱷᱟ ᱟᱪᱪᱷᱟ ᱛᱟᱦᱚᱞᱮ ᱢᱟ ᱟᱹᱰᱤ ᱵᱮᱥ ᱠᱟᱛᱷᱟ᱾
ᱦᱳᱭ᱾ ᱟᱨ ᱵᱟᱠᱷᱟᱱ ᱱᱮᱛᱟᱨ ᱢᱟ ᱱᱚᱝᱠᱟ ᱧᱮᱞᱚᱜ ᱜᱮᱭᱟ ᱡᱟᱹᱥᱛᱤ ᱢᱟ ᱟᱫᱚᱢ ᱠᱚᱥᱮᱡ ᱢᱟ ᱱᱚᱝᱠᱟ ᱵᱚᱞ ᱠᱷᱮᱞ ᱠᱚᱨᱮ ᱢᱟ ᱧᱮᱞᱚᱜᱼᱟ ᱡᱮ ᱚᱠᱟᱨᱮ ᱚᱨᱠᱮᱥᱴᱨᱟ ᱦᱳᱭᱩᱜ ᱠᱟᱱᱟ ᱥᱮ ᱚᱠᱟᱨᱮ ᱪᱮᱫ ᱦᱳᱭᱳᱜ ᱠᱟᱱᱟ᱾ ᱚᱱᱠᱟᱱᱟᱜ ᱯᱷᱟᱱᱥᱮᱱ ᱠᱚ ᱡᱟᱹᱥᱛᱤ ᱠᱚ ᱫᱚᱦᱚᱭ ᱜᱮᱭᱟ᱾
ᱦᱩᱸ ᱦᱩᱸ ᱦᱩᱸ ᱦᱩᱸ᱾
ᱦᱳᱭ ᱟᱨ ᱟᱫᱚ ᱱᱚᱣᱟᱜᱮ ᱢᱤᱫᱴᱮᱱ ᱩᱱᱠᱩ ᱟᱹᱛᱩ ᱦᱚᱲ ᱠᱚᱣᱟᱜ ᱩᱭᱦᱟᱹᱨ ᱵᱷᱟᱵᱽᱱᱟ ᱟᱨᱠᱤ ᱛᱷᱳᱲᱟ ᱵᱷᱟᱹᱜᱤ ᱜᱮᱭᱟ᱾
ᱦᱚᱸ ᱦᱮᱸ ᱦᱮᱸ᱾
ᱟᱨ ᱛᱟᱦᱚᱞᱮ ᱟᱯᱮᱥᱮᱫ ᱱᱚᱱᱛᱮ ᱱᱩᱠᱩ ᱛᱤᱨᱞᱟᱹ ᱦᱚᱯᱚᱱ ᱠᱚᱣᱟᱜ ᱠᱷᱮᱞᱟ ᱠᱚ ᱦᱩᱭᱩᱜ ᱜᱮᱭᱟ ᱥᱮ ᱪᱮᱫ ᱞᱮᱠᱟ?
ᱦᱮᱸ ᱦᱩᱭ ᱫᱚ ᱦᱩᱭᱩᱜ ᱜᱮᱭᱟ ᱡᱚᱛᱚ ᱨᱚᱠᱚᱢᱟᱜ ᱠᱷᱮᱞᱳᱰ ᱠᱚ ᱦᱩᱭᱩᱜ ᱜᱮᱭᱟ ᱟᱨ ᱞᱮ ᱡᱮᱨᱚᱠᱚᱢ ᱱᱚ-ᱚᱭ ᱵᱚᱞ ᱠᱷᱮᱞ ᱨᱮ, ᱩᱱ ᱥᱚᱢᱚᱭ ᱟᱞᱮ ᱦᱚᱸᱚᱸ ᱠᱤᱪᱷᱩ ᱤᱥ ᱯᱳᱨᱴᱥ ᱠᱚᱞᱮ ᱠᱚᱨᱟᱣ ᱜᱮᱭᱟ ᱛᱚ ᱡᱚᱛᱚ ᱨᱚᱠᱚᱢᱟᱜ ᱥᱯᱳᱨᱴᱥ ᱜᱮᱞᱮ ᱫᱚᱦᱚᱭ ᱜᱮᱭᱟ ᱟᱞᱮ ᱫᱚ᱾ ᱢᱟᱱᱮ ᱠᱟᱹᱴᱤᱡ ᱜᱤᱫᱽᱨᱟᱹ ᱴᱷᱮᱱ ᱠᱷᱚᱱ ᱮᱛᱚᱦᱚᱵ ᱠᱟᱛᱮ ᱦᱟᱲᱟᱢ ᱵᱩᱰᱷᱤ ᱫᱷᱟᱹᱨᱤᱡ᱾ ᱡᱚᱛᱚ ᱨᱚᱠᱚᱢᱟᱜ ᱜᱮᱞᱮ ᱫᱚᱦᱚᱭ ᱜᱮᱭᱟ ᱟᱨᱠᱤ᱾ ᱠᱟᱹᱴᱤᱡ ᱜᱤᱫᱽᱨᱟᱹ ᱦᱟᱸᱜ ᱚᱝᱠᱚ ᱫᱟᱹᱲ ᱠᱚ ᱠᱤᱢᱵᱟ ᱮᱠᱥᱳ ᱢᱤᱴᱟᱨ ᱫᱟᱹᱲ ᱠᱚ᱾ ᱛᱟᱨᱯᱚᱨᱮ ᱦᱩᱭᱩᱜ ᱠᱟᱱ ᱛᱟᱢᱟ ᱡᱟᱦᱟᱸᱜᱮ ᱱᱚᱣᱟ ᱠᱟᱹᱴᱤᱡ ᱜᱤᱫᱽᱨᱟᱹ ᱠᱚ ᱮᱱᱴᱟᱨᱴᱮᱱᱢᱮᱱᱴ ᱞᱮᱠᱟᱛᱮ ᱟᱨᱠᱤ᱾ ᱚᱱᱟ ᱥᱟᱶᱛᱮ ᱛᱤᱨᱞᱟᱹ ᱦᱚᱯᱚᱱ ᱠᱚ ᱞᱟᱹᱜᱤᱫ ᱦᱚᱸ ᱦᱩᱭᱩᱜ ᱜᱮᱭᱟ᱾ ᱛᱟᱨᱯᱚᱨ ᱠᱚᱲᱟ ᱜᱤᱫᱽᱨᱟᱹ ᱠᱚ ᱞᱟᱹᱜᱤᱫ ᱦᱚᱸ ᱦᱩᱭᱩᱜ ᱜᱮᱭᱟ ᱟᱨ ᱱᱚᱝᱠᱟ ᱦᱟᱲᱟᱢ ᱠᱚ ᱞᱟᱹᱜᱤᱫ ᱦᱚᱸ ᱦᱩᱭᱩᱜ ᱜᱮᱭᱟ, ᱟᱞᱮ ᱫᱚ ᱢᱟᱱᱮ ᱡᱚᱛᱚ ᱨᱚᱠᱚᱢ ᱦᱚᱲ ᱡᱟᱛᱮ ᱟᱫᱚ ᱵᱚᱪᱷᱚᱨ ᱫᱷᱤᱱᱨᱮ ᱢᱤᱫᱴᱟᱣ ᱫᱷᱚ ᱟᱛᱳ ᱨᱮᱞᱮ ᱯᱨᱚᱜᱽᱨᱟᱢᱟ ᱛᱚ᱾ ᱛᱚ ᱟᱫᱚ ᱚᱱᱟ ᱠᱷᱟᱹᱛᱤᱨ ᱡᱚᱛᱚ ᱦᱚᱲ ᱜᱮ ᱡᱟᱛᱮ ᱠᱚ ᱥᱮᱞᱮᱫ ᱫᱟᱲᱮᱭᱟᱜ ᱢᱟ, ᱠᱟᱹᱴᱤᱡ ᱠᱚ ᱨᱟᱹᱥᱠᱟᱹ ᱫᱟᱲᱮᱭᱟᱜ ᱢᱟ ᱢᱤᱫ ᱫᱤᱱ᱾ ᱚᱱᱟ ᱠᱷᱟᱹᱛᱤᱨ ᱢᱚᱴᱟᱢᱩᱴᱤ ᱡᱷᱚᱛᱚ ᱛᱚ ᱜᱮ ᱜᱮᱞᱮ ᱫᱚᱦᱚᱭ ᱜᱮᱭᱟ ᱟᱨ ᱟᱞᱮ ᱫᱚ ᱢᱳᱴᱟᱢᱩᱴ ᱴᱤ ᱚᱨᱠᱮᱥᱴᱨᱟ ᱯᱨᱳᱜᱽᱨᱟᱢ ᱠᱚᱫᱚ ᱵᱟᱞᱮ ᱠᱚᱟᱣ ᱜᱮᱭᱟ ᱥᱮ ᱱᱟᱭᱤᱴ ᱯᱨᱳᱜᱨᱟᱢ ᱠᱚᱫᱚ ᱵᱟᱞᱮ ᱠᱚᱟᱣ ᱜᱮᱭᱟ᱾
ᱦᱮᱸ ᱦᱮᱸ᱾
ᱛᱚ ᱱᱚᱝᱠᱟ ᱰᱮ ᱯᱨᱳᱜᱨᱟᱢ ᱜᱮ ᱛᱟᱞᱮ, ᱠᱳᱱᱳ ᱱᱟᱭᱤᱴ ᱨᱮᱱᱟᱜ ᱫᱚ ᱤᱭᱟᱹ ᱵᱟᱝᱼᱟ᱾ ᱟᱫᱚ ᱯᱟᱹᱦᱤᱞ ᱫᱚ ᱞᱮ ᱠᱚᱨᱟᱣ ᱵᱟᱲᱟᱭ ᱜᱮ ᱛᱟᱦᱮᱸᱜᱼᱟ ᱱᱚᱝᱠᱟ ᱡᱮᱨᱚᱠᱚᱢ ᱰᱨᱟᱢᱟ ᱦᱮᱯᱨᱟᱣ ᱠᱚ ᱛᱟᱦᱮᱸ ᱠᱟᱱᱟ ᱩᱱ ᱥᱚᱢᱚᱡ᱾
ᱚᱱᱟ ᱫᱚᱞᱮ ᱠᱚᱨᱟᱣ ᱵᱟᱲᱭ ᱜᱮ ᱛᱟᱦᱮᱸᱫ ᱟᱫᱚ ᱱᱮᱛᱟᱨ ᱫᱚ ᱵᱟᱞᱮ ᱠᱚᱨᱟᱣᱮᱫ-ᱟ᱾ ᱠᱟᱱᱟ ᱟᱞᱮ ᱚᱠᱟ ᱥᱚᱢᱚᱭ ᱢᱟᱱᱮ ᱮᱢᱚᱱ ᱥᱚᱢᱚᱭ ᱨᱮ ᱟᱞᱮᱭᱟᱜ ᱟ ᱡᱮᱨᱚᱠᱚᱢ ᱢᱟᱱᱮ ᱚᱱᱩᱥᱴᱷᱟᱱ ᱴᱟᱜ ᱦᱩᱭᱩᱜ-ᱟ ᱥᱮ
ᱦᱩᱸ ᱦᱩᱸ᱾
ᱚᱱᱟᱫᱚ ᱟᱹᱰᱤ ᱨᱟᱵᱟᱝ ᱥᱤᱡᱤᱱ ᱠᱟᱱᱟ᱾ ᱟᱫᱚ ᱩᱱ ᱥᱚᱢᱚᱡ ᱚᱱᱟ ᱠᱷᱟᱛᱤᱨ ᱦᱚᱲ ᱠᱚ ᱵᱟᱠᱚ ᱦᱤᱡᱩᱜ ᱜᱮᱭᱟ᱾ ᱚᱱᱟ ᱠᱷᱟᱛᱤᱨ ᱱᱟᱭᱤᱴ ᱫᱚ ᱟᱫᱚᱞᱮ ᱠᱮᱱᱥᱮᱞ ᱩᱛᱟᱹᱨ ᱠᱟᱜᱼᱟ᱾
ᱦᱚ᱾
ᱚᱱᱠᱟᱜᱮ ᱟᱫᱚᱼ ᱟᱨ ᱟᱹᱞᱤᱧ ᱦᱚᱸ ᱱᱮᱛᱟᱨ ᱫᱚ ᱦᱟᱸᱜ ᱚᱱᱠᱟ ᱫᱚ ᱵᱚᱞ ᱠᱷᱮᱞ ᱫᱚ ᱵᱟᱝ ᱦᱳᱭᱳᱜ ᱠᱟᱱᱟ ᱟᱫᱚ ᱟᱫᱚ ᱵᱚᱞ ᱠᱷᱮᱞ ᱵᱟᱝ ᱨᱮᱱᱟᱜ ᱫᱚ ᱱᱚᱝᱠᱟ ᱜᱮ ᱡᱮ ᱦᱚᱲᱢᱚ ᱠᱚᱨᱮᱱᱟᱜ ᱦᱚᱸ ᱩᱱᱟᱹᱜ ᱢᱟᱱᱮ ᱵᱷᱟᱜᱮ ᱴᱷᱤᱠ ᱥᱩᱵᱤᱫᱷᱟ ᱫᱚ ᱵᱟᱹᱱᱩᱜ ᱠᱟᱫᱟ᱾ ᱟᱨ ᱯᱷᱩᱴᱵᱚᱞ ᱠᱷᱮᱞ ᱢᱟ ᱚᱱᱠᱟᱱᱟᱜ ᱠᱟᱱ ᱜᱮ ᱛᱷᱚᱲᱟ ᱫᱟᱲᱮ ᱦᱚᱸ ᱫᱚᱨᱠᱟᱨᱚᱜ ᱜᱮᱭᱟ᱾
ᱦᱮᱸ ᱦᱮᱸ ᱮᱠᱟᱞ ᱮᱠᱟᱞ᱾
ᱡᱚᱛᱚ ᱦᱚᱲ ᱫᱟᱨᱟᱭ ᱛᱮᱫᱚ ᱵᱟᱭ ᱜᱟᱱᱚᱜᱼᱟ ᱚᱱᱟ ᱦᱚᱸ᱾
ᱦᱳᱭ,
ᱟᱹᱞᱤᱧ ᱦᱚᱸ ᱠᱷᱮᱞ ᱫᱚᱞᱤᱧ ᱠᱷᱮᱞ ᱵᱟᱲᱟ ᱟᱠᱟᱫᱼᱟ ᱟᱫᱚ ᱱᱚᱜᱼᱚ ᱱᱚᱝᱠᱟ ᱟᱫᱚ ᱪᱮᱫ ᱮᱢ ᱪᱤᱠᱟᱹᱭᱟ ᱟᱵᱚ ᱟᱹᱛᱩ ᱫᱤᱥᱚᱢ ᱨᱮᱢᱟ ᱞᱟᱡ ᱟᱹᱥᱩᱞ ᱜᱮ ᱟᱹᱰᱤ ᱢᱟᱨᱟᱝ ᱡᱤᱱᱤᱥᱼ ᱠᱟᱱᱟ᱾ ᱟᱫᱚ ᱚᱱᱟ ᱠᱷᱟᱹᱛᱤᱨ ᱩᱱ ᱥᱚᱢᱚᱭ ᱢᱟ ᱯᱷᱩᱴᱵᱚᱞ ᱫᱚ ᱟᱹᱰᱤ ᱡᱩᱨ ᱜᱮ ᱠᱷᱮᱞ ᱦᱩᱭᱩᱜ ᱛᱟᱦᱮᱸᱜᱼᱟ᱾
ᱦᱩᱸ
ᱫᱚ ᱧᱮᱞᱱᱟ ᱚᱱᱠᱟ ᱟᱵᱚ ᱫᱚ ᱯᱷᱩᱴᱵᱚᱞ ᱠᱷᱮᱞ ᱨᱮᱦᱚᱸ ᱟᱹᱰᱤ ᱜᱟᱱ ᱥᱴᱨᱟᱜᱮᱞ ᱦᱩᱭᱩᱜᱼᱟ ᱛᱚ᱾
ᱦᱩᱸᱻ
ᱟᱨ ᱟᱵᱚᱣᱟᱜ ᱩᱱᱟᱹᱜ ᱫᱷᱚᱱ ᱥᱚᱢᱯᱚᱛᱛᱤ ᱦᱚᱸ ᱵᱟᱹᱱᱩᱜᱼᱟ ᱡᱮ ᱩᱱᱟᱹᱜ ᱵᱚᱱ ᱥᱴᱨᱟᱭ ᱩᱱᱟᱹ ᱫᱤᱱ ᱫᱷᱟᱵᱤᱡ ᱵᱚᱱ ᱥᱴᱨᱟᱭᱜᱮᱞᱟ᱾ ᱴᱷᱤᱠᱜᱮᱭᱟ᱾ ᱵᱟᱠᱷᱟᱱ ᱫᱚ ᱚᱱᱟ ᱦᱚᱸ ᱵᱷᱟᱜᱮ ᱡᱤᱱᱤᱥ ᱠᱟᱱ ᱜᱮᱭᱟ ᱟᱹᱰᱤ ᱜᱟᱱ ᱦᱚᱲ ᱱᱮᱛᱟᱨ ᱫᱚ ᱯᱷᱩᱴᱵᱚᱞ ᱠᱷᱮᱞ ᱠᱚ ᱛᱮᱠᱚ ᱩᱱᱱᱚᱛᱤᱜ ᱠᱟᱱ ᱜᱮᱭᱟ ᱢᱟᱨᱟᱝ ᱢᱟᱨᱟᱝ ᱠᱟᱛᱷᱟ ᱫᱚ ᱵᱟᱝ ᱠᱟᱱᱟ᱾
ᱦᱩᱸ ᱦᱩᱸ
ᱟᱫᱚ ᱚᱱᱟᱱᱟᱜᱮ ᱠᱷᱟᱹᱛᱤᱨ ᱜᱮ ᱟᱹᱞᱤᱧ ᱦᱚᱸ ᱚᱱᱟ ᱠᱚᱫᱚ ᱵᱟᱹᱜᱤ ᱠᱟᱛᱮᱫ ᱡᱟᱭᱦᱳᱠ ᱠᱤᱪᱷᱩ ᱮᱴᱟᱜ ᱞᱟᱭᱤᱱ ᱞᱤᱧ ᱥᱟᱵ ᱠᱮᱫᱼᱟ ᱟᱨᱠᱤ᱾
ᱦᱳᱭ ᱦᱳᱭ,
ᱛᱚ ᱢᱚᱴᱟᱢᱩᱴᱤ ᱯᱷᱩᱴᱵᱚᱞ ᱠᱷᱮᱞ ᱫᱚ ᱟᱹᱰᱤ ᱡᱳᱨ ᱜᱮᱞᱤᱧ ᱠᱩᱥᱤᱭᱟᱜᱼᱟ᱾
ᱦᱩᱸᱻ ᱟᱨ ᱚᱱᱟ ᱦᱚᱸ ᱛᱟᱨᱯᱚᱨ ᱟᱨ ᱱᱚᱣᱟ ᱯᱷᱩᱴᱵᱚᱞ ᱠᱷᱮᱞ ᱦᱚᱸ ᱡᱟᱹᱥᱛᱤ ᱫᱚ ᱦᱟᱸᱜ ᱟᱵᱚ ᱱᱚᱣᱟ ᱪᱟᱥ ᱥᱤᱡᱤᱱ ᱨᱮᱜᱮ ᱦᱟᱸᱜ ᱡᱟᱹᱥᱛᱤ ᱠᱚ ᱠᱚᱨᱟᱣ ᱦᱚᱪᱚᱭ ᱜᱮᱭᱟ᱾ ᱟᱞᱮ ᱱᱚᱛᱮ ᱫᱚ
ᱦᱳᱭ ᱟᱞᱮ ᱫᱚ ᱦᱟᱸᱜ ᱱᱚᱜᱼᱚ ᱱᱚᱣᱟ ᱤᱭᱟᱹ ᱯᱚᱨᱮ ᱠᱷᱚᱱᱟᱜ ᱮᱛᱚᱦᱚᱵᱚᱜᱼᱟ ᱱᱚᱜᱼᱚᱭ ᱡᱮ ᱟᱜᱚᱥᱴ ᱯᱚᱱᱨᱚᱭ ᱟᱜᱚᱥᱴ ᱟᱵᱤᱱ ᱵᱤᱱ ᱞᱟᱹᱭ ᱠᱮᱜᱼᱟ ᱥᱮ
ᱦᱳᱭ,
ᱯᱚᱱᱨᱚᱭ ᱟᱜᱚᱥᱴ ᱯᱚᱨᱮ ᱠᱷᱚᱱᱟᱜ ᱟᱞᱮ ᱥᱮᱫ ᱫᱚ ᱢᱚᱴᱟᱢᱩᱴᱤ ᱠᱤᱪᱷᱩ ᱫᱤᱱ ᱪᱟᱞᱟᱜᱼᱟ, ᱛᱟᱨᱯᱚᱨᱮ ᱥᱮᱠᱮᱱᱰ ᱦᱩᱭᱩᱜᱭ ᱠᱟᱱᱟ ᱳᱭ ᱚᱱᱟ ᱥᱟᱠᱨᱟᱛ ᱳᱭ ᱡᱟᱱᱩᱣᱟᱨᱤ
ᱦᱩᱸ
ᱰᱤᱥᱮᱢᱵᱚᱨ ᱡᱟᱱᱩᱣᱟᱨᱤ ᱠᱷᱚᱱᱟᱜ ᱡᱮ ᱮᱛᱚᱦᱚᱵᱚᱜᱼᱟ ᱟᱞᱮ ᱥᱩᱨ ᱥᱩᱯᱩᱨ ᱜᱳᱚᱴᱟ ᱮᱠᱫᱚᱢ ᱮᱛᱚᱦᱚᱵ ᱮᱱᱟ ᱢᱟᱱᱮ ᱟᱫᱚ ᱛᱤᱱ ᱪᱟᱨ ᱢᱟᱥ ᱯᱚᱨ ᱯᱚᱨ ᱯᱚᱨ ᱯᱚᱨ ᱥᱩᱨ ᱥᱩᱯᱩᱨ ᱜᱚᱴᱟ ᱦᱩᱭᱩᱜᱼᱟ᱾
ᱦᱳ,
ᱢᱟᱱᱮ ᱟᱞᱮ ᱫᱚ ᱚᱱᱟ ᱪᱟᱥ ᱠᱚ ᱨᱟᱠᱟᱵ ᱵᱟᱲᱟ ᱠᱟᱛᱮ ᱟᱨᱠᱤ᱾
ᱦᱩᱸ ᱦᱩᱸ, ᱟᱫᱚ ᱱᱚᱝᱠᱟ ᱢᱟᱨᱟᱝ ᱢᱟᱨᱟᱝ ᱫᱷᱟᱢᱟᱠᱟ ᱠᱷᱮᱞ ᱠᱚ ᱦᱩᱭᱩᱜ ᱜᱮᱭᱟ ᱟᱯᱮ ᱚᱱᱛᱮ?
ᱦᱮᱸ ᱦᱩᱭᱩᱜ ᱜᱮᱭᱟ ᱟᱞᱮ ᱥᱩᱨ ᱨᱮ ᱢᱤᱫᱴᱤᱡ ᱢᱟᱨᱟᱝ ᱫᱷᱟᱢᱟᱠᱟ ᱠᱷᱮᱞ ᱦᱩᱭᱩᱜ ᱜᱮᱭᱟ ᱢᱤᱫ ᱟᱞᱮ ᱥᱩᱨ ᱨᱮ ᱢᱟᱱᱮ ᱦᱩᱭᱩᱜ ᱜᱮᱭᱟ ᱟᱹᱰᱤ ᱜᱟᱱ ᱡᱟᱭᱜᱟ ᱨᱮᱜᱮ ᱚᱱᱠᱟ ᱵᱟᱨ ᱯᱮ ᱴᱷᱮᱱ ᱦᱩᱭᱩᱜ ᱜᱮᱭᱟ ᱾
ᱦᱩᱸ ᱦᱩᱸ
ᱦᱩᱸ ᱢᱟᱨᱟᱝ ᱮᱠᱫᱚᱢ ᱢᱟᱨᱟᱝ ᱠᱷᱮᱞ ᱡᱟᱦᱟᱸ ᱫᱚ ᱩᱱᱠᱩ ᱵᱤᱫᱮᱥᱤ ᱯᱤᱞᱮᱭᱟᱨ ᱠᱚᱠᱚ ᱠᱷᱮᱞᱟ ᱾ ᱳᱭ ᱫᱩ ᱛᱤᱱ ᱞᱟᱠ ᱴᱟᱠᱟ ᱪᱟᱨ ᱞᱟᱠ ᱴᱟᱠᱟ ᱨᱮᱱᱟᱜ ᱠᱷᱮᱞ ᱦᱩᱭᱩᱜ ᱜᱮᱭᱟ ᱟᱨᱠᱤ᱾
ᱦᱮᱸ
ᱟᱞᱮ ᱥᱮᱫ ᱦᱩᱸ ᱦᱩᱸ ᱟᱨ ᱟᱞᱮ ᱥᱮᱫ ᱫᱚ ᱩᱱᱟᱹᱜ ᱢᱟᱨᱟᱝ ᱢᱟᱨᱟᱝ ᱟᱜ ᱠᱷᱮᱞ ᱠᱚᱫᱚ ᱵᱟᱝ ᱦᱩᱭᱩᱜ-ᱟ, ᱱᱚᱝᱠᱟ ᱡᱳᱨ ᱱᱚᱝᱠᱟ ᱢᱤᱫ ᱞᱟᱠᱷ ᱫᱷᱟᱹᱵᱤᱡ ᱜᱮ ᱦᱩᱭ ᱵᱟᱲᱟ ᱟᱠᱟᱱᱟ ᱚᱱᱟ ᱾ ᱚᱠᱷᱚᱱ ᱢᱟᱨᱟᱝ ᱫᱚ ᱟᱹᱣᱨᱤᱭᱟᱜ-ᱟ᱾
ᱦᱟᱸ
ᱦᱳᱭ ᱟᱞᱮ ᱚᱱᱠᱟ ᱢᱤᱫ ᱵᱟᱨ ᱡᱟᱭᱜᱟ ᱨᱮᱜᱮ ᱦᱩᱭᱩᱜ ᱜᱮᱭᱟ ᱚᱱᱟ ᱟᱹᱰᱤ ᱢᱟᱨᱟᱝ ᱠᱷᱮᱞ ᱫᱚ ᱟᱨᱠᱤ ᱾ ᱢᱤᱫ ᱵᱟᱨ ᱡᱟᱭᱜᱟ ᱨᱮᱫᱚ ᱵᱟᱝᱟ ᱚᱱᱠᱟ ᱧᱮᱞ ᱞᱮᱠᱷᱟᱱ ᱫᱚ ᱟᱹᱰᱤ ᱜᱟᱱ ᱡᱟᱭᱜᱟ ᱨᱮᱜᱮ ᱦᱩᱭ ᱫᱚ ᱦᱩᱭᱩᱜ ᱠᱟᱱ ᱜᱮᱭᱟ ᱟᱞᱮ ᱱᱚᱛᱮ ᱨᱮ ᱫᱚ,
ᱟᱨ ᱦᱚᱲ ᱦᱚᱸ ᱟᱹᱰᱤ ᱡᱳᱨ ᱠᱚ ᱦᱚᱲᱚᱜ ᱜᱮᱭᱟ ᱾
ᱦᱩᱸᱢ
ᱦᱳᱭ ᱫᱚ ᱱᱮᱛᱟᱨ ᱢᱟ ᱦᱚᱸ-ᱚ ᱱᱚᱝᱠᱟ ᱦᱮᱸ ᱢᱟ ᱞᱟᱹᱭ ᱛᱟᱞᱟᱝ ᱢᱮ,
ᱦᱳᱭ ᱚᱱᱟᱜᱤᱧ ᱞᱟᱹᱭ ᱮᱟ ᱛᱟᱦᱚᱞᱮ ᱟᱫᱚ ᱱᱤᱛᱚᱜ ᱫᱚ ᱦᱟᱸᱜ ᱡᱚᱢ ᱵᱟᱲᱟ ᱠᱟᱛᱮ ᱛᱟᱦᱚᱞᱮ ᱵᱤᱱ ᱡᱤᱨᱟᱹᱜᱟᱸ ᱟᱫᱚ ᱦᱟᱸᱜ
ᱦᱳᱭ ᱱᱤᱛᱳᱜ ᱫᱚ ᱡᱮᱨᱩᱣ ᱦᱩᱭᱩᱜ-ᱟ ᱦᱳᱭ ᱮᱠ ᱫᱩ ᱵᱟᱡᱟᱜ ᱥᱮᱫ ᱟᱨᱦᱚᱸ ᱚᱱᱠᱟ ᱠᱷᱮᱛ ᱥᱮᱡ ᱜᱮ ᱟᱨᱦᱚᱸ ᱢᱩᱚᱦᱰᱟ ᱦᱩᱭᱩᱜ-ᱟ,
ᱟᱪᱪᱷᱟ ᱟᱪᱪᱷᱟ ᱟᱪᱪᱷᱟ᱾
ᱧᱮᱞ ᱦᱩᱭᱩᱜ-ᱟ ᱟᱢᱟᱜ ᱚᱱᱮ ᱚᱱᱟ
ᱱᱤᱛᱚᱜ ᱛᱟᱦᱚᱞᱮ ᱢᱟᱱᱮ ᱱᱚᱛᱮ ᱯᱷᱨᱤ ᱟᱠᱟᱱᱛᱮ ᱠᱟᱹᱴᱤᱡ ᱵᱤᱱ ᱨᱚᱯᱚᱲ ᱵᱟᱲᱟᱜ ᱠᱟᱱᱟ ᱾
ᱦᱳᱭ ᱦᱳᱭ ᱦᱳᱭ᱾ ᱱᱚᱣᱟ ᱦᱚᱸ ᱡᱟᱛᱮ ᱱᱚᱛᱮ ᱦᱚᱸ ᱞᱟᱦᱟᱜ ᱢᱟ ᱚᱸᱰᱮ ᱦᱚᱸ ᱞᱟᱦᱟᱜ ᱢᱟ ᱡᱚᱛᱚ ᱥᱡ ᱜᱮ ᱟᱨᱠᱤ ᱠᱚᱨᱟᱣ ᱨᱮᱱᱟᱜ ᱪᱮᱥᱴᱟᱭ ᱦᱩᱭᱩᱜ ᱠᱟᱱᱟ ᱾
ᱴᱷᱤᱠ ᱴᱷᱤᱠ ᱮᱠᱫᱚᱢ ᱵᱷᱟᱜᱤ ᱢᱟᱱᱮ ᱠᱟᱛᱷᱟ ᱠᱟᱱᱟ ᱱᱚᱣᱟ ᱫᱚ᱾
ᱦᱩᱸ,